ᱜᱚᱝᱠᱮ ᱪᱮᱫ ᱠᱚ ᱪᱤᱠᱟᱹᱭ ᱦᱩᱭᱩᱜ ᱠᱟᱱᱟ ᱛᱟᱦᱚᱞᱮ?
ᱦᱚᱸᱜᱼᱚᱭ ᱚᱲᱟᱜ ᱠᱚᱨᱮ ᱜᱮ ᱢᱮᱱᱟᱜ ᱞᱤᱧᱟ ᱾ ᱟᱹᱵᱤᱱ ᱫᱚ ᱪᱮᱫ ᱠᱚᱵᱤᱱ ᱪᱤᱠᱟᱹᱭᱮᱫᱟ?
ᱟᱹᱞᱤᱧ ᱦᱚᱸ ᱮᱱᱠᱷᱟᱱ ᱚᱲᱟᱜ ᱨᱮᱜᱮ ᱢᱮᱱᱟᱜ ᱞᱤᱧᱟ ᱾ ᱛᱟᱦᱚᱞᱮ ᱡᱚᱢ ᱵᱟᱲᱟ ᱠᱚᱫᱚ ᱦᱩᱭᱮᱱᱟ ᱥᱮ ᱟᱹᱣᱨᱤ?
ᱵᱟᱝ ᱜᱮ ᱜᱚᱝᱠᱮ ᱵᱟᱹᱞᱤᱧ ᱡᱚᱢ ᱟᱠᱟᱫᱟ ᱾
ᱚ ᱛᱤᱨᱮ ᱫᱚ ᱛᱟᱦᱚᱞᱮ ᱠᱷᱟᱱ ᱡᱚᱢ ᱦᱩᱭᱩᱜᱼᱟ?
ᱡᱚᱢ ᱦᱩᱭᱩᱜᱼᱟ ᱠᱷᱟᱡ ᱟᱨ ᱠᱟᱹᱴᱤᱡ ᱠᱟᱛᱮᱫ ᱾
ᱚ ᱟᱪᱪᱷᱟ ᱟᱪᱪᱷᱟ ᱾
ᱟᱪᱪᱷᱟ ᱜᱚᱝᱠᱮᱻ ᱮᱻ ᱟᱻ ᱟᱞᱟᱝ ᱫᱚᱞᱟᱝ ᱜᱟᱞᱢᱟᱨᱟᱜᱼᱟ ᱦᱳᱭ ᱥᱮ ᱾ ᱡᱟᱦᱟᱸ ᱫᱚ ᱟᱵᱚᱣᱟᱜ ᱡᱟᱦᱟᱸ ᱥᱟᱹᱜᱟᱹᱭ ᱢᱮᱱᱟᱜ ᱛᱟᱵᱚᱱ ᱫᱚ ᱾ ᱟᱵᱚ ᱟ ᱥᱟᱱᱛᱟᱲ ᱥᱚᱢᱟᱡᱽ ᱨᱮ ᱾
ᱦᱮᱸ ᱾
ᱚᱱᱟ ᱥᱟᱹᱜᱟᱹᱭ ᱤᱫᱤ ᱠᱟᱛᱮᱜ ᱜᱮ ᱠᱤᱪᱷᱩᱜᱟᱱ ᱠᱟᱛᱷᱟ ᱞᱟᱝ ᱜᱟᱞᱢᱟᱨᱟᱜᱼᱟ ᱦᱳᱭ ᱥᱮ ᱾
ᱦᱮᱸ ᱾
ᱴᱷᱤᱠ ᱜᱮᱭᱟ ᱛᱟᱦᱚᱞᱮ ᱦᱟᱜ ᱠᱷᱟᱱ ᱪᱚᱞᱚ ᱛᱟᱦᱚᱞᱮ ᱠᱷᱟᱱ ᱞᱟᱝ ᱨᱚᱯᱚᱲ ᱞᱮᱱ ᱜᱮ ᱛᱟᱦᱚᱞᱮ ᱾
ᱦᱳᱭ ᱦᱳᱭ ᱦᱳᱭ ᱾
ᱥᱟᱹᱜᱟᱹᱭ ᱫᱚ ᱦᱟᱜ ᱠᱷᱟᱱ ᱜᱚᱝᱠᱮ ᱛᱟᱦᱚᱞᱮ ᱦᱟᱜ ᱠᱷᱟᱱ ᱢᱟᱱᱮ ᱡᱟᱦᱟᱸ ᱫᱚ ᱦᱟᱜ ᱠᱷᱟᱱ ᱪᱮᱫ ᱚᱱᱠᱟ ᱵᱩᱡᱷᱟᱹᱜᱼᱟ ᱟᱨᱠᱤ ᱥᱟᱹᱜᱟᱹᱭ ᱫᱚ ᱪᱮᱫ ᱠᱟᱱᱟᱜ ᱡᱤᱱᱤᱥ ᱠᱟᱱᱟ ᱟᱵᱚᱣᱟᱜ? ᱠᱟᱹᱴᱤᱡ ᱞᱟᱹᱭᱟᱜ ᱵᱤᱱ ᱥᱮ ᱵᱟᱝ ᱾
ᱦᱮᱸᱻ ᱥᱟᱹᱜᱟᱹᱭ ᱫᱚ ᱟᱵᱚ ᱫᱚ ᱟᱭᱢᱟ ᱞᱮᱠᱟᱱ ᱥᱟᱹᱜᱟᱹᱭ ᱢᱮᱱᱟᱜ ᱛᱟᱵᱚᱱᱟ ᱦᱳᱭ ᱥᱮ ᱾
ᱦᱮᱸᱻ ᱾
ᱚᱱᱟ ᱠᱚ ᱢᱩᱫᱽ ᱨᱮ ᱠᱤᱪᱷᱤ ᱜᱟᱱ ᱢᱮᱱᱟᱜ ᱛᱟᱵᱚᱱᱟ ᱡᱟᱦᱟᱸ ᱵᱟᱞᱟᱭᱟ ᱥᱟᱹᱜᱟᱹᱭ ᱾
ᱦᱮᱸ ᱾
ᱢᱟᱨᱟᱝᱵᱟ ᱥᱟᱹᱜᱟᱹᱭ ᱾
ᱦᱮᱸ ᱾
ᱫᱟᱹᱫᱩ ᱥᱟᱹᱜᱟᱹᱭ ᱦᱳᱭ ᱥᱮ ᱾ ᱟᱨ ᱦᱚᱸ ᱚᱱᱠᱟᱱᱟᱜ
ᱦᱮᱸ ᱜᱚᱝᱠᱮ ᱡᱟᱦᱟᱸ ᱟᱵᱤᱱ ᱵᱤᱱ ᱞᱟᱹᱭᱮᱫᱟ ᱥᱮ ᱡᱟᱦᱟᱸ ᱥᱟᱹᱜᱟᱹᱭ ᱠᱚᱫᱚ ᱟᱜ ᱠᱷᱟᱱ ᱡᱟᱦᱟᱸ ᱫᱚ ᱞᱟᱹᱭ ᱜᱟᱱᱚᱜᱼᱟ ᱜᱚᱜᱚ ᱵᱟᱵᱟ ᱥᱟᱹᱜᱟᱹᱭ ᱫᱚ ᱦᱟᱜ ᱠᱷᱟᱱ ᱱᱚᱝᱠᱟ ᱡᱟᱦᱟᱸ ᱫᱚ ᱦᱟᱸᱜ ᱠᱷᱟᱱ ᱡᱟᱦᱟᱸᱭ ᱵᱟᱵᱟ ᱫᱚ ᱥᱮ ᱡᱟᱦᱟᱸᱭ ᱡᱟᱱᱟᱢ ᱠᱟᱜ ᱵᱚᱱᱟᱭ ᱟᱵᱚ ᱾ ᱟᱫᱚ ᱢᱤᱫ ᱫᱷᱟᱣ ᱜᱚᱜᱚ ᱵᱚᱱ ᱦᱚᱦᱚ ᱟᱭᱟ ᱦᱟᱜ ᱠᱷᱟᱱ ᱟᱨ ᱡᱟᱦᱟᱸᱭ ᱫᱚ ᱦᱟ ᱩᱱᱠᱤᱱ ᱜᱮ ᱜᱚᱜᱚ ᱵᱟᱵᱟ ᱫᱚ ᱢᱮᱛᱟ ᱠᱤᱱ ᱦᱳᱭᱳᱜᱼᱟ ᱦᱮᱸ ᱦᱳᱭ ᱥᱮ ᱾
ᱦᱳᱭ ᱦᱳᱭ ᱾
ᱟᱨ ᱡᱟᱦᱟᱸ ᱫᱚ ᱦᱟᱸᱜ ᱠᱷᱟᱱ ᱟᱵᱚ ᱫᱚ ᱵᱚᱱ ᱞᱟᱹᱭ ᱜᱟᱱᱚᱜᱼᱟ ᱵᱚᱭᱦᱟ ᱥᱟᱹᱜᱟᱹᱭ ᱾
ᱦᱮᱸ ᱾
ᱚᱱᱟ ᱫᱚ ᱦᱟᱸᱜ ᱠᱷᱟᱱ ᱟᱵᱚ ᱨᱮᱱ ᱟᱵᱚ ᱨᱮᱱ ᱵᱷᱟᱹᱭ ᱥᱮ ᱮᱸ ᱫᱟᱫᱟ ᱥᱮ ᱦᱟᱜ ᱠᱷᱟᱱᱮ ᱫᱟᱹᱭ ᱛᱟᱠᱚ ᱜᱮ ᱩᱱᱠᱩ ᱫᱚ ᱦᱟᱜ ᱠᱷᱟᱱ ᱚᱱᱟ ᱫᱚ ᱦᱟᱜ ᱠᱷᱟᱱ ᱵᱚᱱ ᱞᱟᱹᱭᱟ ᱵᱚᱭᱦᱟ ᱥᱟᱹᱜᱟᱹᱭ ᱥᱮ ᱾ ᱢᱮᱫᱴᱟᱝ ᱞᱟᱡ ᱨᱮᱱ ᱥᱮ ᱢᱟᱨᱟᱝᱵᱟ ᱨᱮᱱ ᱥᱮ ᱦᱚᱯᱚᱱᱵᱟ ᱨᱮᱱ ᱩᱱᱠᱩ ᱦᱚᱸ ᱟᱵᱚ ᱨᱮᱱ ᱫᱚ ᱦᱟᱜ ᱠᱷᱟᱱ ᱫᱟᱫᱟ ᱥᱮ ᱫᱟᱹᱭ ᱛᱟᱠᱚ ᱠᱚ ᱦᱩᱭᱩᱜᱼᱟ ᱾
ᱦᱳᱭ ᱾
ᱛᱟᱦᱚᱞᱮ ᱜᱚᱝᱠᱮ ᱦᱟᱜ ᱠᱷᱟᱱ ᱟᱯᱮ ᱥᱮᱫ ᱫᱚ ᱪᱮᱫ ᱠᱟ ᱠᱚ ᱦᱚᱦᱚ ᱡᱚᱱᱚᱜᱼᱟ? ᱡᱟᱦᱟᱸ ᱫᱚ ᱢᱟᱨᱟᱝ ᱵᱟ ᱥᱮ ᱦᱚᱯᱚᱱ ᱵᱟᱨᱮᱱ ᱤᱭᱟᱹ ᱫᱚᱼᱼ
ᱟᱪᱪᱷᱟ ᱜᱚᱝᱠᱮ ᱚᱱᱟ ᱫᱚ ᱦᱩᱭᱩᱜ ᱠᱟᱱᱟ ᱡᱮᱼᱼ ᱵᱟᱵᱟᱨᱮᱱ ᱡᱟᱦᱟᱸᱭ ᱵᱚᱭᱦᱟ ᱠᱚᱠᱚ ᱛᱟᱦᱮᱱᱟ
ᱦᱮᱸ
ᱟ ᱟᱡᱨᱮᱱ ᱦᱩᱰᱤᱧ ᱦᱩᱰᱤᱧ ᱦᱩᱰᱤᱧᱤᱡ ᱡᱩᱫᱤ ᱦᱳᱭᱳᱜ ᱢᱟᱭ ᱟᱡ ᱠᱷᱚᱱ ᱦᱩᱰᱤᱧᱤᱡ ᱩᱱᱤ ᱫᱚ ᱩᱱᱤ ᱫᱚᱵᱚᱱ ᱦᱚᱦᱚ ᱟᱭᱟ ᱩᱱᱤ ᱫᱚᱵᱚᱱ ᱦᱚᱦᱚ ᱟᱭᱟ ᱡᱮ
ᱦᱚᱯᱚᱱ ᱵᱟ᱾
ᱦᱚᱯᱚᱱ ᱵᱟ᱾
ᱦᱩᱸ
ᱟᱨᱼᱼ ᱩᱱᱤ ᱠᱷᱚᱱ ᱢᱟᱨᱟᱝ ᱤᱡ ᱫᱚᱵᱚᱱ ᱦᱚᱦᱚ ᱟᱭᱟ ᱢᱟᱨᱟᱝᱵᱟ ᱦᱳᱭᱥᱮ,
ᱟᱨᱦᱚᱸ ᱦᱟᱸᱜ ᱠᱷᱟᱱ ᱛᱟᱞᱟᱭᱤᱡ ᱫᱚ ᱦᱟᱸᱜ ᱠᱷᱟᱱ ᱵᱚᱱ ᱢᱮᱛᱟᱭᱟ ᱦᱮᱸ
ᱦᱳᱭ ᱥᱮ
ᱦᱮᱸ ᱦᱟᱜ ᱠᱷᱟᱱ ᱜᱚᱝᱠᱮ ᱡᱟᱦᱟᱸ ᱵᱤᱱ ᱞᱟᱹᱭ ᱠᱮᱫᱟ ᱟᱹᱰᱤ ᱢᱚᱸᱡᱽ ᱠᱟᱛᱷᱟ, ᱠᱷᱟᱱ ᱚᱱᱟ ᱫᱚ ᱮᱠᱷᱟᱱ ᱱᱮᱛᱟᱨ ᱫᱚ ᱦᱟᱸᱜ ᱠᱷᱟᱱ ᱧᱮᱞᱚᱜᱚᱜ ᱠᱟᱱᱟ ᱦᱟᱸᱜ ᱠᱷᱟᱱ ᱟᱹᱰᱤ ᱡᱟᱭᱜᱟ ᱨᱮᱜᱮ ᱦᱟᱸᱜ ᱠᱷᱟᱱ ᱚᱱᱟ ᱨᱚᱲᱼᱼ ᱠᱚᱫᱚ ᱦᱟᱜ ᱠᱷᱟᱱ ᱵᱚᱱ ᱫᱤᱱ ᱫᱤᱱ ᱛᱮᱵᱚᱱ ᱦᱟᱹᱯᱤᱫ ᱪᱟᱵᱟᱭᱮᱫᱟ, ᱦᱟᱜ ᱠᱷᱟᱱ ᱢᱟᱨᱟᱝᱵᱟ ᱫᱚ ᱦᱟᱸᱜ ᱠᱷᱟᱱ ᱵᱚᱱ ᱞᱟᱹᱭᱫᱟ ᱦᱟᱸᱜ ᱠᱷᱟᱱ ᱡᱮᱴᱷᱟ, ᱡᱮᱴᱷᱟᱵᱟ ᱥᱮ ᱦᱟᱜ ᱠᱷᱟᱱᱼᱼ ᱮᱸ ᱱᱚᱣᱟ ᱦᱚᱯᱚᱱ ᱵᱟ ᱫᱚ ᱦᱟᱜ ᱠᱷᱟᱱ ᱟᱹᱰᱤ ᱡᱟᱭᱜᱟ ᱨᱮᱜᱮ ᱟᱸᱡᱚᱢᱚᱜ ᱠᱟᱱᱟ ᱦᱟᱜ ᱠᱷᱟᱱ ᱥᱮ ᱠᱟᱼᱼ ᱠᱩ ᱠᱚ ᱦᱚᱦᱚᱭᱮᱫᱟ ᱱᱚᱱᱟ ᱠᱚᱫᱚ ᱦᱟᱸᱜᱼᱼ ᱠᱷᱟᱱ ᱜᱚᱝᱠᱮ ᱟᱫᱚ ᱫᱤᱱ ᱫᱤᱱ ᱛᱮᱵᱚᱱ ᱦᱤᱲᱤᱧ ᱮᱫᱟ ᱦᱟᱜ ᱠᱷᱟᱱ ᱚᱱᱟᱼᱼ
ᱚᱠᱟᱮᱠᱟ ᱦᱚᱦᱚᱭ ᱦᱚᱦᱚᱭ ᱦᱳᱭᱳᱜ ᱛᱟᱵᱚᱱᱟ ᱦᱮᱸ ᱥᱮ ᱪᱮᱫ,
ᱦᱮᱸ ᱟᱵᱚᱣᱟᱜ ᱡᱟᱦᱟᱸ ᱫᱚ ᱞᱟᱦᱟ ᱠᱷᱚᱱ ᱦᱟᱜ ᱠᱷᱟᱱ ᱵᱚᱱ ᱦᱚᱦᱚ ᱟᱹᱜᱩ ᱠᱟᱜ ᱫᱚ,
ᱦᱳᱭ ᱦᱳᱭ
ᱦᱳᱭ ᱛᱟᱦᱞᱮ ᱦᱟᱸᱜ ᱠᱷᱟᱱ ᱜᱚᱝᱠᱮ ᱛᱟᱦᱞᱮ ᱦᱟᱸᱜ ᱠᱷᱟᱱ ᱥᱟᱸᱜᱟᱛ ᱥᱟᱹᱜᱟᱹᱭ ᱫᱚ ᱚᱠᱟ ᱞᱮᱠᱟ ᱦᱟᱸᱜ ᱠᱷᱟᱱ? ᱪᱮᱫ ᱞᱮᱠᱟᱨᱮ ᱚᱠᱚᱭ ᱜᱚᱫᱚ ᱠᱷᱟᱱ ᱥᱟᱸᱜᱟᱛ ᱜᱟᱱᱚᱜᱼᱟ?
ᱥᱟᱸᱜᱟᱛ ᱫᱚ ᱟᱵᱚ ᱵᱚᱱ ᱦᱚᱦᱚ ᱡᱚᱱᱚᱜᱼᱟ,
ᱦᱩᱸ
ᱱᱚᱝᱠᱟᱱ ᱦᱚᱨ ᱴᱷᱮᱡ ᱜᱟᱱᱚᱜᱼᱟ ᱡᱟᱦᱟᱸᱭ ᱫᱚ ᱮᱸ ᱼᱼ ᱟᱹᱵᱤᱱ ᱥᱟᱵ ᱵᱤᱱ ᱡᱮ ᱟᱞᱤᱧ ᱨᱮᱱ ᱵᱚᱭᱦᱟ ᱢᱤᱫᱴᱟᱝ ᱢᱮᱱᱟᱭᱟ,
ᱦᱮ ᱫᱟᱹᱭ ᱡᱟᱦᱟᱸᱭ ᱫᱟᱹᱭ ᱥᱮᱼᱼ
ᱦᱮᱸ ᱫᱟᱹᱭ ᱦᱳᱠ ᱮᱸ ᱼᱼ ᱟᱹᱞᱤᱧ ᱠᱷᱚᱱ ᱟᱸ ᱡᱟᱦᱟᱸᱭ ᱢᱮᱱᱟᱭᱟ ᱩᱱᱤ ᱡᱩᱫᱤᱼᱼ ᱡᱟᱦᱟᱸᱭ ᱚᱲᱟᱜ ᱨᱮ ᱟᱞᱮ ᱞᱮ ᱤᱫᱤ ᱮᱸᱦ ᱦᱮᱸ ᱜᱚᱝ ᱠᱮᱫᱮᱭᱟ, ᱚᱱᱟ ᱚᱨᱟᱜ ᱨᱮᱱ ᱡᱟᱦᱟᱸᱭ ᱛᱮᱧᱟᱝ ᱦᱚᱨᱼᱼ
ᱦᱮᱸ
ᱩᱱᱤ ᱛᱮᱧᱟᱝ ᱦᱚᱲ ᱨᱮᱱ ᱡᱩᱫᱤ ᱢᱟᱹᱭ ᱛᱟᱠᱚᱼᱼ
ᱦᱮᱸ ᱦᱮᱸ
ᱡᱩᱫᱤ ᱠᱚ ᱛᱟᱦᱮᱱ ᱠᱷᱟᱱ ᱩᱱᱠᱩ ᱫᱚᱼᱼ ᱥᱟᱸᱜᱟᱛᱤᱭᱟᱹ ᱵᱚᱱ ᱦᱚᱦᱚ ᱡᱚᱱᱚᱜᱼᱟ ᱦᱳᱭᱥᱮ᱾
ᱮᱸ ᱦᱮᱸ
ᱩᱱᱠᱩ ᱥᱟᱶ ᱫᱚ ᱡᱟᱦᱟᱸ ᱟᱵᱚᱣᱟᱜᱼᱼ ᱱᱟᱱᱟ ᱦᱩᱱᱟᱹᱨ ᱞᱮᱠᱟᱱ ᱮᱸ ᱼᱼ ᱨᱟᱹᱥᱠᱟᱹ ᱨᱚᱲ ᱞᱟᱸᱫᱟ ᱦᱳᱭ ᱥᱮ ᱨᱚᱲ ᱞᱟᱸᱫᱟ ᱚᱱᱠᱟᱱᱟᱜᱼᱼ ᱟᱸ ᱠᱟᱛᱷᱟ ᱠᱚᱵᱚᱱ ᱨᱚᱲ ᱫᱟᱲᱮᱭᱟᱜᱼᱟ,
ᱦᱟᱸ
ᱟᱪᱪᱷᱟ ᱜᱚᱝᱠᱮ ᱟᱜ ᱟᱜ ᱟᱹᱵᱤᱱ ᱞᱟᱹᱭ ᱵᱤᱱ ᱥᱮ ᱡᱟᱦᱟᱸᱼᱼ
ᱵᱟᱞᱟᱭᱟ ᱥᱟᱹᱜᱟᱹᱭ ᱫᱚ ᱚᱠᱟ ᱞᱮᱠᱟᱛᱮᱵᱚᱱ ᱵᱩᱡᱽ ᱟ, ᱡᱮ ᱵᱟᱞᱟᱭᱟ ᱥᱟᱹᱜᱟᱹᱭ ᱠᱟᱱᱟ ᱢᱮᱱᱛᱮ ᱱᱚᱣᱟ ᱫᱚ?
ᱟᱪᱪᱷᱟ ᱵᱟᱞᱟᱭᱟ ᱥᱟᱹᱜᱟᱹᱭ ᱫᱚ ᱦᱟᱸᱜ ᱠᱷᱟᱱ ᱟᱵᱚᱣᱟᱜ ᱠᱷᱟᱱᱟᱜ ᱟᱹᱰᱤ ᱨᱤᱞᱟᱹᱢᱟᱞᱟ ᱦᱟᱸᱜ ᱠᱷᱟᱱ ᱥᱟᱹᱜᱟᱹᱭ ᱠᱟᱱᱟ᱾
ᱦᱳᱭ,
ᱵᱟᱞᱟᱭᱟ ᱥᱟᱹᱜᱟᱹᱭ ᱫᱚ ᱦᱟᱸᱜ ᱠᱷᱟᱱ ᱱᱚᱝᱠᱟᱱᱟᱜ ᱠᱟᱱᱟ ᱡᱟᱦᱟᱸ ᱫᱚ ᱦᱮᱸᱜᱼᱼ ᱮᱸ ᱡᱟᱦᱟᱸ ᱠᱷᱚᱱ ᱫᱚ ᱞᱟᱹᱭ ᱜᱟᱱᱚᱜᱼᱟ, ᱮᱸ ᱵᱟᱵᱟ ᱦᱟᱜ ᱠᱷᱟᱱ ᱡᱟᱦᱟᱸ ᱠᱷᱚᱱ ᱜᱮᱭᱟᱜ ᱠᱷᱟᱱ, ᱢᱟᱹᱭ ᱡᱩᱫᱤᱭᱟᱜ ᱠᱷᱟᱱ ᱜᱚᱝ ᱦᱩᱭᱮᱱᱟ ᱡᱟᱦᱟᱸ ᱨᱮ ᱦᱳᱭ ᱥᱮ,
ᱦᱳᱭ ᱾
ᱦᱟᱸᱜ ᱠᱷᱟᱱ ᱜᱚᱝ ᱦᱩᱭ ᱮᱱᱟ ᱚᱸᱰᱮ ᱨᱮᱱ ᱡᱟᱦᱟᱸᱭ ᱵᱟᱵᱟ ᱛᱟᱹᱠᱤᱱ ᱠᱤᱱ ᱛᱟᱦᱮᱸᱱᱟ ᱦᱚᱧᱦᱟᱨ, ᱦᱟᱱᱦᱟᱨᱼᱼ ᱜᱚᱜᱚ ᱛᱤᱠᱤᱱ ᱦᱩᱵᱤᱱ ᱠᱤᱱ ᱟᱨ ᱱᱚᱸᱰᱮ, ᱱᱚᱸᱰᱮ ᱟᱵᱚᱨᱮᱱ ᱥᱮ ᱤᱭᱟᱹ ᱨᱮᱱ ᱫᱚ ᱮ ᱵᱟᱵᱟ ᱟᱨ ᱭᱩ ᱛᱟᱹᱠᱤᱱ ᱫᱚ ᱦᱟᱸᱜ ᱠᱷᱟᱱ ᱩᱱᱠᱤᱱ ᱩᱱᱠᱩᱼᱼ ᱫᱚ ᱦᱟᱸᱜ ᱠᱷᱟᱱ ᱩᱱᱠᱩ ᱩᱱᱠᱩ ᱫᱚ ᱦᱟᱸᱜ ᱠᱷᱟᱱ ᱠᱚ ᱦᱩᱭᱩᱜᱼᱟ, ᱡᱟᱦᱟᱸ ᱫᱚ ᱞᱟᱹᱭ ᱜᱟᱱᱚᱜᱼᱟ ᱵᱟᱞᱟᱭᱟ ᱥᱟᱹᱜᱟᱹᱭ ᱦᱩᱭᱩᱜ ᱛᱟᱠᱚᱣᱟ ᱩᱱᱠᱩᱣᱟᱜ ᱫᱚ᱾
ᱦᱳᱭ᱾
ᱚᱱᱟ ᱫᱚ ᱦᱟᱸᱜ ᱠᱷᱟᱱ ᱟᱹᱰᱤ ᱨᱤᱞᱟᱹᱢᱟᱞᱟ ᱠᱟᱱ ᱡᱟᱦᱟᱸ ᱫᱚ ᱞᱟᱹᱭ ᱜᱟᱱᱚᱜᱼᱟ ᱥᱟᱹᱜᱟᱹᱭ ᱠᱟᱱᱟ! ᱡᱟᱦᱟᱸ ᱨᱮᱜᱮ ᱠᱚ ᱧᱟᱯᱟᱢᱟᱜ ᱠᱷᱟᱱ ᱚᱸᱰᱮ ᱜᱮ ᱦᱟᱸᱜ ᱠᱷᱟᱱ ᱵᱟᱞᱟᱭᱟ ᱡᱚᱦᱟᱨ ᱦᱩᱭᱩᱜ ᱛᱟᱠᱚᱣᱟ ᱥᱮᱼᱼ ᱚᱱᱟ ᱠᱚ ᱚᱱᱟ ᱛᱮᱠᱚ ᱦᱟᱸᱜ ᱠᱟᱱ ᱩᱱᱠᱩ ᱫᱚ ᱟᱠᱚᱣᱟᱜ ᱡᱟᱦᱟᱸᱼᱼ ᱮᱸ ᱥᱚᱢᱢᱟᱱ ᱠᱚ ᱪᱟᱞ ᱡᱚᱱᱚᱜᱼᱟ᱾
ᱦᱮᱸ᱾
ᱛᱟᱦᱚᱞᱮ ᱦᱟᱸᱜ ᱠᱷᱟᱱ ᱜᱚᱝᱠᱮ ᱡᱟᱦᱟᱸ ᱫᱚ ᱦᱟᱸᱜ ᱠᱷᱟᱱ ᱟᱸᱼᱼ ᱟᱸ ᱜᱚᱲᱚᱢᱮᱭᱟ ᱥᱟᱹᱜᱟᱹᱭ ᱚᱱᱟ ᱫᱚ ᱦᱟᱸᱜ ᱠᱷᱟᱱ ᱚᱠᱟ ᱞᱤᱠᱟ ᱠᱟᱹᱴᱤᱡ ᱟᱹᱵᱤᱱ ᱞᱟᱹᱭ ᱵᱤᱱ ᱥᱮ ᱠᱷᱟᱱ?
ᱟᱪᱪᱷᱟ ᱜᱚᱝᱠᱮᱜ ᱜᱚᱨᱚᱱᱤᱭᱟᱹ ᱥᱟᱹᱜᱟᱹᱭ ᱫᱟᱻᱜ ᱱᱚᱝᱠᱟᱱ ᱜᱮ ᱛᱟᱵᱚᱱᱟ ᱡᱮ ᱦᱮᱸᱜᱼᱼ
ᱦᱮᱸᱜ
ᱟᱵᱚ ᱭᱤᱡ ᱵᱟᱵᱟ
ᱦᱮᱸ!
ᱩᱱᱤ ᱨᱮᱱ ᱟᱡ ᱵᱟᱵᱟ, ᱦᱳᱭ ᱥᱮ!
ᱦᱮᱸ ᱦᱳᱭ ᱾
ᱩᱱᱤ ᱫᱚᱜ ᱜᱚᱲᱚᱢᱤᱭᱟᱹ ᱥᱟᱹᱜᱟᱹᱭ᱾
ᱦᱮᱸ, ᱜᱚᱲᱚᱢ ᱦᱟᱲᱟᱢ ᱥᱮ ᱜᱚᱲᱚᱢ ᱵᱩᱰᱷᱤ?
ᱜᱚᱲᱚᱢ ᱦᱟᱨᱟᱢ ᱥᱮᱫ ᱜᱚᱲᱚᱢ ᱵᱩᱰᱷᱤ ᱟᱨ ᱚᱱᱠᱟ ᱞᱮᱠ ᱟᱛᱮ ᱟᱵᱚ ᱫᱚᱵᱚᱱ ᱮᱸ ᱫᱟᱹᱫᱩ ᱥᱮᱜ ᱜᱚᱨᱚᱢ ᱦᱟᱨᱟᱢ ᱥᱮ ᱜᱚᱲᱚᱢ ᱵᱩᱰᱷᱤ, ᱩᱱᱠᱩ ᱴᱷᱮᱱ ᱜᱷᱮᱱ ᱠᱷᱚᱱ ᱜᱮ ᱟᱸ ᱟᱹᱰᱤ ᱠᱤᱪᱷᱩ ᱵᱚᱱ ᱥᱮᱨᱟᱭᱟ᱾ ᱦᱚᱭ ᱥᱮᱜ᱾
ᱦᱮᱸ᱾
ᱡᱮᱞᱮᱠᱟᱜ ᱟᱸ ᱨᱚᱲ, ᱞᱟᱸᱫᱟ ᱨᱟᱹᱥᱠᱟᱹ, ᱨᱚᱢᱚᱡᱽ ᱥᱟᱱᱟᱢ ᱞᱮᱠᱟᱱᱟᱜ ᱟᱸ ᱡᱟᱭᱜᱟ ᱨᱮ, ᱟᱵᱚ ᱵᱚᱱ ᱪᱟᱞᱟᱜᱼᱟ᱾ ᱜᱚᱨᱚᱢ ᱦᱟᱨᱟᱢ ᱥᱟᱛᱮᱜ, ᱩᱱᱤ ᱴᱷᱮᱸᱱ ᱠᱷᱚᱸ- ᱦᱚᱱ ᱯᱟᱹᱦᱤᱞ ᱦᱟᱯᱨᱟᱢᱟᱜ ᱠᱟᱛᱷᱟ ᱠᱚᱵᱚᱱ ᱟᱸᱡᱚᱢ ᱥᱟᱰᱮᱭᱟ, ᱦᱳᱭ ᱥᱮᱜ, ᱦᱚᱸᱜᱼᱚᱭ ᱱᱚᱝᱠᱟᱱ ᱫᱚ ᱟ ᱜᱚᱨᱚᱢ ᱦᱟᱨᱟᱢ ᱥᱟᱹᱜᱟᱹᱭ᱾
ᱚᱱᱟ ᱢᱟᱹᱧ ᱵᱟᱰᱟᱭᱟᱼᱟ ᱠᱤ ᱥᱮ ᱱᱚᱣᱟ ᱫᱚ ᱣᱟᱜ ᱠᱷᱟᱱ ᱜᱚᱲᱚᱢ ᱦᱟᱲᱟᱢ ᱥᱮ ᱜᱚᱲᱚᱢ ᱵᱩᱰᱦᱤ ᱥᱟᱹᱜᱟᱹᱭ? ᱡᱟᱦᱟᱸ ᱥᱮ, ᱦᱚᱻᱭ ᱢᱤᱫ ᱠᱟᱛᱷᱟ ᱛᱮ ᱞᱟᱹᱭ ᱜᱟᱱᱚᱜᱼᱟ ᱱᱚᱣᱟ ᱟᱹᱞᱤᱧᱟᱜ ᱥᱟᱹᱜᱟᱹᱭ᱾
ᱦᱳᱭ!
ᱮ ᱻᱯᱮ ᱦᱚᱲᱟᱜ ᱠᱷᱟᱱᱟ, ᱜᱚᱝᱠᱮ ᱛᱟᱦᱚᱞᱮ ᱦᱟᱸᱜ ᱠᱷᱟᱱ ᱱᱚᱣᱟ ᱡᱟᱦᱟᱸ ᱜᱚᱲᱚᱢᱮᱭᱟ ᱥᱟᱹᱜᱟᱹᱭ ᱞᱟᱹᱭ ᱠᱮᱫᱟ ᱦᱟᱸᱜ ᱠᱷᱟᱱ ᱚᱱᱟᱼᱼ ᱤᱛᱟᱹᱣᱟᱜ ᱠᱟᱱ ᱡᱟᱦᱟᱸ ᱫᱚ ᱟᱹᱰᱤ ᱠᱷᱟᱱ ᱢᱟᱹᱱ ᱥᱟᱹᱜᱟᱹᱭ ᱠᱟᱱᱟ ᱚᱱᱟ ᱦᱚᱸ ᱞᱟᱹᱭ ᱜᱟᱱᱚᱜᱼᱟ᱾
ᱦᱚᱭ
ᱟᱫᱚ ᱠᱷᱟᱱ ᱩᱱᱠᱩ ᱠᱚ ᱡᱟᱦᱟᱸ ᱫᱚ ᱟᱵᱚ ᱠᱚ ᱥᱮᱬᱟ ᱦᱚᱴᱚ ᱟᱵᱚᱱᱟ, ᱠᱷᱟᱱ ᱥᱮ ᱞᱟᱹᱭ ᱦᱚᱴᱚ ᱟᱵᱚᱱᱟ ᱟᱵᱚ ᱦᱚᱸ ᱚᱱᱠᱟᱜᱮ ᱟᱵᱚ ᱨᱮᱱ ᱦᱟᱜ ᱦᱟᱯᱮᱱ ᱫᱤᱱ ᱠᱚᱨᱮᱼᱼᱼ ᱡᱟᱦᱟᱸᱭ, ᱜᱚᱲᱚᱢ ᱠᱚᱲᱟ ᱥᱮ ᱜᱚᱲᱚᱢ ᱠᱩᱲᱤ ᱠᱚᱣᱟᱜ ᱠᱷᱟᱱ ᱠᱚ ᱦᱩᱭᱩᱜᱼᱟ᱾ ᱩᱱᱠᱩ ᱥᱟᱶ ᱟᱵᱚ ᱚᱱᱟ ᱚᱱᱟ ᱩᱱᱠᱩ ᱵᱚᱱ ᱥᱮᱬᱟ ᱦᱚᱴᱚ ᱟᱠᱚᱣᱟ᱾
ᱚᱱᱠᱟ ᱞᱮᱠᱟᱛᱮ ᱨᱚᱲ ᱞᱟᱸᱫᱟᱭᱟᱵᱚᱱ ᱩᱱᱠᱩ ᱥᱟᱶᱛᱮ᱾
ᱦᱮᱸ ᱮᱫᱚᱢ
ᱵᱟᱹᱲᱛᱤ ᱠᱟᱭᱛᱮ ᱜᱚᱢᱠᱮ ᱟᱵᱚ ᱵᱚ ᱪᱮᱫ ᱵᱚᱱ ᱧᱮᱞ ᱠᱟᱫᱟ, ᱮᱸᱜᱼᱼ ᱟᱵᱚᱨᱮᱱ ᱵᱟᱵᱟ ᱛᱟᱠᱚ ᱢᱟ ᱟᱯᱟᱱ ᱟᱹᱯᱤᱱ ᱠᱟᱹᱢᱤ ᱦᱚᱨᱟ ᱠᱚ ᱪᱟᱞᱟᱜᱼᱟ ᱦᱳᱭ ᱥᱮᱼᱼ ᱚᱱᱟ ᱛᱟᱭᱱᱚᱢ ᱫᱚ ᱟᱵᱚᱨᱮᱱ ᱜᱚᱲᱚᱢ ᱦᱟᱲᱟᱢ ᱜᱚᱲᱚᱢ ᱵᱩᱰᱷᱤ ᱜᱮᱼᱼ ᱜᱮ ᱠᱚ ᱛᱟᱦᱮᱱᱟ ᱚᱲᱟᱜ ᱠᱚᱨᱮ ᱫᱚ, ᱩᱱᱠᱩ ᱥᱟᱶ ᱛᱮ ᱜᱮ ᱟᱵᱚᱱᱟᱜ ᱡᱟᱦᱟᱸ ᱦᱩᱰᱤᱧ ᱵᱤᱫᱟᱹᱞ ᱨᱮᱱᱟᱜ ᱡᱤᱭᱚᱱ ᱫᱚ ᱩᱱᱠᱩ ᱥᱟᱶᱼᱼ ᱛᱮᱜᱮ ᱵᱚᱱ ᱠᱷᱟᱸᱰᱟᱣᱟ᱾
ᱦᱮᱸ ᱡᱟᱹᱥᱛᱤ ᱠᱟᱭᱛᱮ ᱧᱮᱞᱚᱜᱚᱜᱼᱟ ᱦᱮᱸ ᱥᱮ ᱵᱟᱝ
ᱦᱳᱭ ᱚᱱᱟ ᱞᱮᱠᱟᱛᱮ ᱩᱱᱠᱩ ᱥᱟᱶ ᱫᱚ ᱟᱹᱰᱤᱼᱼ ᱱᱤᱨᱟᱹᱭᱟᱱ ᱡᱤᱭᱚᱱ ᱵᱚᱱ ᱠᱷᱟᱸᱰᱟᱣ ᱮᱫᱟ ᱾ ᱚᱱᱟ ᱠᱷᱟᱹᱛᱤᱨ, ᱚᱱᱟ ᱫᱚ ᱵᱟᱹᱲᱛᱤ ᱠᱟᱭᱛᱮᱼᱼ ᱟᱹᱰᱤ ᱞᱮᱠᱟᱛᱮ ᱥᱩᱞᱩᱠᱟᱱ ᱥᱟᱹᱜᱟᱹᱭ ᱦᱚᱸᱵᱚᱱ ᱞᱟᱹᱭ ᱫᱟᱲᱮᱭᱟᱜᱼᱟ ᱫᱩᱞᱟᱹᱲ ᱛᱮ ᱦᱚᱭ ᱥᱮ ᱾
ᱦᱮᱸ ᱦᱟᱜ ᱠᱷᱟᱱ ᱜᱚᱢᱠᱮ ᱟᱹᱞᱤᱧ ᱟᱨᱚᱞᱤᱧ ᱠᱩᱞᱤᱭᱮᱫ ᱵᱮᱱᱟ ᱛᱟᱦᱚᱞᱮ ᱠᱷᱟᱱ ᱡᱟᱦᱟᱸ ᱫᱚ ᱞᱟᱹᱭ ᱜᱟᱱᱚᱜᱼᱟ᱾ ᱢᱟᱢᱚ ᱟᱨ ᱵᱷᱟᱹᱜᱽᱱᱟᱹ ᱥᱟᱹᱜᱟᱹᱭ ᱫᱚ ᱦᱟᱜ ᱚᱠᱟ ᱞᱮᱠᱟ ᱵᱤᱱ
ᱢᱟᱢᱚ ᱟᱨ ᱵᱷᱟᱹᱜᱽᱱᱟᱹ ᱥᱟᱹᱜᱟᱹᱭ ᱫᱚ ᱦᱩᱭᱩᱜ ᱠᱟᱱ ᱛᱟᱵᱚᱱᱟ᱾
ᱟᱨ
ᱢᱟᱢᱚ ᱫᱚ ᱡᱷᱚᱛᱚ ᱠᱷᱚᱱ ᱪᱮᱛᱟᱱ ᱨᱮᱼᱼ ᱦᱚᱭ ᱥᱮ, ᱩᱱᱤ ᱫᱚ ᱡᱷᱚᱛᱚ ᱠᱷᱚᱱ ᱢᱟᱨᱟᱝ ᱨᱮᱭ ᱜᱩᱱ ᱢᱟᱱᱟᱣᱚᱜᱼᱟ᱾
ᱦᱮᱸ, ᱦᱮᱸ᱾
ᱟᱵᱚ ᱚᱲᱟᱜ ᱨᱮ ᱡᱟᱦᱟᱸ ᱞᱮᱠᱟᱱᱟᱜ ᱵᱤᱦᱟᱹ ᱵᱟᱯᱞᱟ᱾ ᱵᱷᱟᱸᱰᱟᱱ ᱠᱟᱹᱢᱤ ᱦᱚᱨᱟ ᱠᱚ ᱥᱟᱵ ᱞᱮᱱᱠᱷᱟᱱ, ᱦᱳᱭ, ᱜᱚᱡᱜᱩᱨ ᱡᱟᱦᱟᱸ ᱞᱮᱠᱟᱱᱟᱜ ᱜᱮ ᱱᱟᱱᱟ ᱦᱩᱱᱟᱹᱨ ᱠᱟᱹᱢᱤ ᱦᱚᱨᱟ ᱠᱚ ᱥᱟᱵ ᱞᱮᱱᱠᱷᱟᱱ ᱢᱟᱢᱚ ᱚᱲᱟᱜ ᱡᱩᱫᱤ ᱵᱟᱝ ᱠᱚ ᱥᱮᱴᱮᱨᱚᱜᱼᱟ ᱥᱮ ᱢᱟᱢᱚ ᱵᱟᱭ ᱥᱮᱴᱼᱼ ᱥᱮᱴᱮᱨᱚᱜᱼᱟ ᱮᱸᱰᱮᱠᱷᱟᱱ ᱚᱱᱟ ᱠᱟᱹᱢᱤ ᱦᱚᱨᱟ ᱫᱚ ᱵᱟᱝ ᱥᱚᱯᱷᱚᱞᱚᱜ ᱛᱟᱵᱚᱱᱟ ᱦᱚᱭ ᱥᱮ ᱾
ᱦᱮᱸ
ᱡᱟᱦᱟᱸ ᱫᱚ ᱟᱻ ᱟᱫᱷᱟᱨ, ᱟᱫᱷᱟᱨ ᱨᱮᱜᱮ ᱛᱟᱦᱮᱱᱟ ᱾
ᱦᱮᱸ ᱚᱱᱟ ᱫᱚ ᱮᱠᱷᱟᱱ ᱵᱟᱝ ᱯᱩᱨᱟ, -ᱟ ᱯᱩᱨᱟᱹᱼᱼ
ᱦᱟᱸ ᱦᱟᱸ ᱚᱱᱟ ᱠᱷᱟᱹᱛᱤᱨ ᱟᱵᱚ ᱫᱚ ᱢᱟᱢᱚ ᱟᱨᱼᱼ ᱢᱟᱢᱚ ᱥᱟᱹᱜᱟᱹᱭ ᱫᱚ ᱚᱱᱟ ᱞᱮᱠᱟᱛᱮ ᱟᱵᱚ ᱫᱚ ᱟᱹᱰᱤ ᱜᱩᱱ ᱢᱟᱱᱟᱣ ᱥᱟᱨᱦᱟᱣ ᱨᱮᱵᱚᱱ ᱫᱚᱦᱚᱭ ᱜᱮᱭᱟ᱾
ᱦᱮᱸ ᱢᱟᱢᱚ ᱫᱚ ᱦᱟᱸᱜ ᱠᱷᱟᱱ ᱡᱟᱦᱟᱸᱭ ᱫᱚ ᱦᱩᱭᱩᱜ ᱠᱟᱱ ᱛᱟᱵᱚᱱᱟᱭ ᱟᱵᱚᱨᱮᱱ ᱫᱚ ᱦᱟᱸᱜ ᱠᱷᱟᱱᱼᱼ ᱭᱩ ᱥᱮ ᱟᱭᱩ ᱥᱮ ᱜᱚᱜᱚ ᱨᱮᱱ ᱫᱚ ᱡᱟᱦᱟᱸᱭ ᱫᱚ ᱟᱡ ᱨᱮᱱ ᱵᱚᱭᱦᱟ ᱜᱮᱥᱮ ᱢᱟᱢᱚ ᱵᱚᱱ ᱢᱮᱛᱟᱭᱟ ᱾ ᱟᱨ ᱡᱟᱦᱟᱸᱭ ᱫᱚ ᱦᱟᱸᱜ ᱠᱷᱟᱱ ᱩᱱᱤ ᱠᱷᱚᱱ ᱦᱮᱸ ᱮᱸ ᱡᱟᱦᱟᱸᱭ ᱫᱚ ᱡᱟᱦᱟᱸᱫᱚ ᱞᱟᱹᱭ ᱜᱟᱱᱚᱜᱼᱟᱼᱼ ᱠᱟᱠᱤ ᱛᱟᱦᱮᱱ ᱫᱚᱭ, ᱠᱟᱠᱤ ᱫᱚ ᱚᱠᱚᱭ ᱠᱚ ᱢᱮᱛᱟᱠᱚᱣᱟ ᱵᱟᱲᱟᱭᱟᱢ?
ᱠᱟᱠᱤ ᱫᱚ, ᱠᱟᱠᱤ ᱫᱚᱵᱚᱱ ᱢᱮᱛᱟ ᱠᱚᱣᱟ
ᱜᱚᱜᱚ ᱨᱮᱱ ᱮᱸ
ᱟᱡ ᱫᱟᱹᱭ ᱥᱮ ᱟᱡ ᱦᱮᱸ ᱟᱡ ᱫᱟᱹᱭ ᱦᱮᱸ, ᱦᱩᱰᱤᱧ ᱫᱟᱹᱭ ᱥᱮ ᱢᱟᱨᱟᱝ ᱫᱟᱹᱭ?
ᱦᱩᱰᱤᱧ ᱫᱟᱹᱭ᱾ ᱩᱱᱤ ᱫᱚ ᱠᱟᱠᱤ ᱵᱚᱱ ᱢᱮᱛᱟᱭᱟ ᱦᱚᱳᱭᱥᱮ᱾
ᱦᱮᱸ, ᱩᱱᱠᱩ ᱫᱚ ᱡᱟᱦᱟᱸ ᱫᱚ ᱠᱟᱹᱠᱤ ᱦᱟᱸᱜ ᱠᱷᱟᱱ ᱟᱹᱰᱤ ᱡᱟᱭᱜᱟ ᱨᱮᱜᱮ ᱧᱮᱞᱚᱜᱼᱼ ᱠᱟᱱᱟ ᱡᱟᱦᱟᱸ ᱫᱚ ᱮᱸ ᱠᱟᱠᱤ ᱠᱚᱫᱚ ᱱᱮᱛᱟᱨ ᱫᱚ ᱦᱟᱸᱜ ᱠᱷᱟᱱ ᱵᱟᱠᱚ ᱦᱚᱦᱚᱭᱮᱜ ᱜᱮᱭᱟ᱾ ᱱᱚᱝᱠᱟ ᱠᱟᱛᱮᱫ ᱟᱵᱚᱣᱟᱜ ᱡᱟᱦᱟᱸ ᱟᱵᱚᱣᱟᱜ ᱥᱟᱱᱛᱟᱲ ᱥᱚᱢᱟᱡ ᱨᱮᱭᱟᱜ ᱡᱟᱦᱟᱸ ᱥᱟᱹᱜᱟᱹᱭ ᱠᱚᱨᱮᱭᱟᱜ ᱧᱩᱛᱩᱢ ᱫᱚ ᱠᱷᱟᱱ ᱟᱨᱩ- ᱟᱨ ᱟᱹᱨᱩᱯᱷᱮᱨᱟᱣ ᱪᱟᱞᱟᱜ ᱠᱟᱱᱟ᱾ ᱚᱱᱟ ᱡᱟᱦᱟᱸ ᱠᱟᱹᱠᱤ ᱵᱚᱫᱚᱞ ᱛᱮ ᱡᱟᱦᱟᱸ ᱵᱚᱱ ᱦᱚᱦᱚᱭᱮᱫ ᱫᱚ ᱚᱱᱟ ᱫᱚ ᱦᱟᱜ ᱠᱷᱟᱱ ᱟᱹᱰᱤ ᱡᱟᱭᱜᱟ ᱨᱮ ᱧᱮᱞᱚᱜ ᱚᱱᱮ ᱡᱟᱦᱟᱸ ᱫᱚ ᱢᱟᱥᱤ ᱵᱚᱱ ᱦᱚᱦᱚᱭᱮᱫᱟ᱾
ᱦᱳᱭ ᱦᱳᱭ, ᱚᱱᱟ ᱥᱟᱶᱛᱮ ᱟᱵᱚ ᱵᱚᱱ ᱧᱮᱞᱟ ᱡᱮ ᱟᱰᱤ ᱞᱮᱠᱟᱛᱮ᱾ ᱟᱵᱚᱣᱟᱜ ᱡᱟᱦᱟᱸ ᱥᱟᱹᱜᱟᱹᱭ ᱛᱟᱵᱚᱱ ᱚᱱᱟ ᱠᱚᱫᱚ ᱟᱫ ᱪᱟᱵᱟᱜ ᱠᱟᱱ ᱛᱟᱵᱚᱱᱟ ᱦᱮᱸᱥᱮ?
ᱥᱟᱹᱜᱟᱹᱭ ᱫᱚ ᱦᱟᱸᱜ ᱠᱷᱟᱱ ᱜᱚᱝᱠᱮ, ᱥᱟᱹᱜᱟᱹᱭ ᱫᱚ ᱞᱟᱹᱭ ᱜᱟᱱᱚᱜᱼᱟ ᱵᱟᱝ ᱟᱫᱚᱜ ᱠᱟᱱᱟ ᱢᱮᱱᱠᱷᱟᱱ ᱡᱟᱦᱟᱸ ᱟᱵᱚ ᱵᱚᱱ
ᱦᱚᱦᱚᱭᱮᱫ ᱫᱚ, ᱚᱱᱟ ᱟᱜ ᱦᱮᱸ ᱚᱱᱟ ᱵᱚᱱ ᱦᱤᱲᱤᱧ ᱦᱤᱲᱤᱧ ᱪᱟᱵᱟᱭᱮᱫᱟ ᱡᱮ ᱚᱠᱟ ᱞᱮᱠᱟᱛᱮ ᱚᱠᱚᱭ ᱚᱠᱟ ᱞᱮᱠᱟ ᱵᱚᱱ ᱦᱚᱦᱚᱣᱟᱭᱟ ᱚᱠᱟ ᱞᱮᱠᱟ ᱵᱚᱱ ᱢᱟᱱᱟᱣ ᱵᱟᱛᱟᱣ ᱟᱭᱟ, ᱦᱚᱸᱜᱼᱚᱭ ᱱᱚᱣᱟ ᱠᱚᱵᱚᱱ ᱦᱤᱲᱤᱧ ᱪᱟᱵᱟᱭᱮᱫᱟ᱾
ᱦᱮᱸ, ᱮᱠᱫᱚᱢ ᱡᱟᱦᱟᱸ ᱵᱮᱱ ᱞᱟᱹᱭ ᱠᱮᱫ ᱫᱚ᱾ ᱚᱱᱟ ᱫᱚ ᱦᱟᱸᱜ ᱠᱷᱟᱱ ᱟᱡ ᱦᱤᱲᱤᱧ ᱪᱟᱵᱟᱜ ᱠᱟᱱᱟ ᱫᱤᱱ ᱫᱤᱱ ᱛᱮ᱾